ᱦᱳᱭ, ᱡᱚᱦᱟᱨ ᱜᱮ ᱾ ᱟᱨ ᱱᱤᱛ ᱵᱮᱲᱟ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱦᱳᱭ ᱜᱚᱝᱠᱮ ᱪᱤᱠᱟᱹ ᱫᱚ ᱵᱟᱝ ᱫᱩᱲᱩᱵ ᱵᱟᱲᱟ ᱧᱚᱜ ᱠᱟᱱᱟᱞᱤᱧ ᱾
ᱟᱪᱪᱷᱟ ᱟᱪᱪᱷᱟ ᱟᱪᱪᱷᱟ ᱵᱮᱥ ᱵᱷᱟᱜᱮ ᱜᱮ ᱛᱟᱦᱚᱞᱮ᱾
ᱦᱳᱭ ᱦᱳᱭ᱾ ᱟᱹᱵᱤᱱ ᱜᱮ ᱪᱮᱫ ᱠᱚᱵᱤᱱ ᱪᱤᱠᱟᱹᱭᱫᱟ?
ᱦᱳᱭ ᱟᱹᱞᱤᱧ ᱦᱚᱸᱭ ᱫᱩᱲᱩᱵ ᱠᱟᱱᱟᱞᱤᱧ᱾ ᱠᱟᱹᱢᱤ ᱨᱮ ᱵᱮᱥᱛᱚ ᱛᱮᱦᱮᱸᱠᱟᱱᱟ, ᱟᱫᱚ ᱦᱟᱸᱜ ᱠᱟᱹᱴᱤᱡ ᱡᱤᱨᱟᱹᱣ ᱵᱟᱲᱟ ᱦᱩᱭ ᱠᱟᱱᱟ ᱟᱨᱠᱤ ᱱᱤᱛᱚᱜ ᱫᱚ᱾
ᱩᱸ ᱠᱟᱹᱢᱤ ᱫᱚ ᱜᱚᱢᱠᱮ ᱤᱭᱟᱹ ᱦᱩᱲᱩ ᱠᱚᱯᱮ ᱨᱚᱦᱚᱭ ᱵᱟᱲᱟᱭ ᱫᱟ
ᱵᱟᱝᱼᱟ ᱚᱱᱟ ᱫᱟᱜ ᱫᱚ ᱟᱞᱮ ᱥᱮᱫ ᱫᱚ ᱚᱝᱠᱟ ᱵᱟᱭ ᱫᱟᱜ ᱠᱟᱫᱟᱭ ᱟᱨᱠᱤ ᱦᱟᱸᱜ ᱚᱛ ᱠᱚᱫᱚ ᱚᱝᱠᱟ ᱞᱚᱦᱚᱫ ᱞᱮᱠᱟᱜᱮ ᱢᱮᱝᱠᱷᱟᱱ ᱫᱟᱜ ᱫᱚ ᱵᱟᱝ ᱛᱚᱸᱜᱟᱱ ᱠᱟᱱᱟ ᱤᱭᱟᱹᱨ ᱠᱚᱫᱚ ᱠᱷᱮᱛ ᱠᱚᱨᱮ ᱫᱚ ᱦᱟᱸᱜ᱾ ᱟᱫᱚ ᱡᱟᱦᱟᱸ ᱠᱷᱟᱹᱛᱤᱨ ᱛᱮ ᱦᱟᱸᱜ ᱨᱚᱦᱚᱭ ᱠᱚᱫᱚ ᱟᱹᱣᱨᱤ ᱦᱩᱭᱩᱜᱼᱟ, ᱦᱮᱸ ᱟᱨ ᱤᱭᱟᱹ ᱫᱚ ᱛᱚᱞᱟ ᱠᱚᱫᱚ ᱞᱟᱹᱴᱩ ᱠᱟᱱ ᱜᱮᱭᱟ ᱟᱫᱚ ᱦᱟᱸᱜ ᱫᱟᱜ ᱜᱮ ᱵᱟᱭ ᱫᱟᱜ ᱫᱟ ᱟᱞᱮ ᱥᱮᱫ ᱫᱚ, ᱟᱯᱮᱥᱮᱫ ᱜᱮ ᱪᱮᱫ ᱞᱮᱠᱟ?
ᱟᱞᱤᱧ ᱥᱮᱫ ᱜᱚᱢᱠᱮ ᱧᱮᱞ ᱞᱮᱠᱷᱟᱡ ᱫᱚ ᱦᱟᱸᱜ ᱟᱞᱮ ᱥᱮᱫ ᱦᱚᱸ ᱫᱟᱜ ᱫᱚ ᱵᱟᱭ ᱫᱟᱜ ᱠᱟᱜᱼᱟᱭ ᱟᱫᱚ ᱦᱟᱸᱜ ᱚᱱᱮ ᱟᱥᱟᱲ ᱵᱚᱸᱜᱟ ᱵᱚᱞᱚ ᱜᱚᱫᱚᱜᱼᱟ ᱦᱟᱸᱜ ᱯᱳᱭᱞᱳ ᱢᱟᱦᱟ ᱥᱮᱫ ᱮᱸ ᱫᱟᱜ ᱵᱟᱲᱟ ᱟᱫ ᱞᱮ ᱛᱟᱦᱮᱸᱱᱮ ᱦᱮᱸᱥᱮ᱾
ᱦᱩᱸ ᱦᱩᱸ᱾
ᱟᱫᱚ ᱦᱟᱸᱜ ᱚᱱᱟ ᱫᱟᱜ ᱛᱮᱜᱮ ᱦᱟᱸᱜ ᱟᱫᱚ ᱦᱟᱸᱜ ᱠᱤᱪᱷᱩ ᱜᱟᱱ ᱫᱚ ᱨᱚᱦᱚᱭ ᱦᱩᱭ ᱠᱟᱱᱟ, ᱟᱨ ᱚᱝᱠᱟ ᱵᱟᱹᱫᱽ ᱠᱷᱮᱛ ᱠᱚᱫᱚ ᱦᱟᱸᱜ ᱨᱚᱦᱚᱭ ᱠᱚᱫᱚ ᱦᱟᱸᱜ ᱟᱹᱣᱨᱤᱭᱟᱜᱼᱟ᱾
ᱟ᱾
ᱦᱳᱭ ᱥᱮ᱾ ᱟᱫᱚ ᱚᱝᱠᱟ ᱫᱟᱜ ᱠᱚ ᱵᱟᱝ ᱧᱟᱢ ᱠᱷᱟᱹᱛᱤᱨ ᱜᱮ ᱦᱟᱸᱜ ᱨᱚᱦᱚᱭ ᱠᱚᱫᱚ ᱦᱟᱸᱜ ᱟᱞᱮ ᱦᱚᱸ ᱚᱝᱠᱟ ᱫᱤᱠ ᱫᱤᱭᱮ ᱦᱚᱸ ᱦᱟᱸᱜ ᱥᱮ ᱠᱟᱹᱴᱤᱡ ᱞᱮ ᱟᱱᱟᱴ ᱧᱚᱜ ᱠᱟᱱᱟ᱾
ᱟᱪᱪᱷᱟ ᱛᱚ ᱦᱳᱭ ᱜᱚᱝᱠᱮ ᱟ ᱥᱟᱹᱨᱤᱜᱮ ᱟᱫᱚ ᱫᱟᱜ ᱡᱟᱹᱲᱤ ᱵᱟᱝ ᱠᱷᱟᱹᱛᱤᱨ ᱜᱮ ᱟᱹᱰᱤ ᱜᱮ ᱦᱟᱸᱜ ᱱᱤᱭᱟᱹ ᱪᱷᱚᱴ ᱫᱚ ᱮᱴᱠᱮᱴᱚᱬᱮ ᱥᱤᱨᱡᱟᱹᱣ ᱠᱟᱱ ᱜᱮᱭᱟ᱾ ᱵᱟᱭ ᱫᱟᱜ ᱫᱟᱭ ᱥᱚᱴᱷᱤᱠ ᱴᱟᱭᱤᱢ ᱨᱮ, ᱡᱟᱦᱟᱸ ᱠᱷᱟᱹᱛᱤᱨ ᱛᱮ ᱦᱩᱲᱩ ᱨᱚᱦᱚᱭ ᱠᱚᱦᱚᱸ ᱟᱭᱢᱟ ᱚᱥᱩᱵᱤᱫᱟ ᱧᱮᱞᱚᱜ ᱠᱟᱱᱟ᱾ ᱠᱚ ᱨᱚᱭ ᱫᱟᱲᱤᱜ ᱠᱟᱱᱟ ᱡᱩᱢᱤ ᱡᱟᱭᱜᱟ ᱛᱟᱦᱮᱸ ᱠᱟᱛᱮ ᱦᱚᱸ ᱟᱨᱠᱤ᱾
ᱦᱳᱭ ᱟᱫᱚ ᱦᱟᱸᱜ ᱜᱚᱢᱠᱮ ᱚᱝᱠᱟ ᱢᱮᱱ ᱞᱮᱠᱷᱟᱱ ᱦᱟᱸᱜ ᱟᱭᱢᱟ ᱴᱚᱴᱷᱟ ᱠᱚᱨᱮ ᱫᱚ ᱦᱟᱸᱜ ᱢᱤᱱᱤ ᱠᱚᱦᱚᱸ ᱢᱮᱱᱟᱜ ᱠᱟᱜ ᱛᱟᱠᱚᱣᱟ ᱦᱳᱭ ᱥᱮ, ᱥᱟᱵ ᱢᱟᱨᱥᱟᱞ ᱠᱚ ᱚᱱᱟ ᱠᱚ ᱫᱤᱠ ᱛᱮ ᱠᱚ ᱨᱚᱦᱚᱭ ᱠᱚᱫᱚ ᱠᱚ ᱮᱛᱚᱦᱚᱵ ᱵᱟᱲᱟ ᱠᱟᱜ ᱜᱮᱭᱟ᱾
ᱦᱩᱸ ᱦᱩᱸ᱾
ᱟᱫᱚ ᱦᱟᱸ ᱟᱞᱮ ᱴᱚᱴᱷᱟ ᱠᱚᱨᱮ ᱛᱚ ᱚᱝᱠᱟ ᱢᱮᱱ ᱞᱮᱠᱷᱟᱡ ᱫᱚ ᱪᱮᱫ ᱦᱚᱸ ᱵᱟᱹᱱᱩᱜ ᱠᱟᱜᱼᱟ ᱛᱚ ᱚᱝᱠᱟ ᱞᱮᱠᱟᱱᱟᱜ ᱫᱚ᱾ ᱟᱨ ᱦᱟᱸᱜ ᱥᱚᱨᱠᱟᱨ ᱠᱷᱚᱱᱟᱜ ᱦᱚᱸ ᱚᱝᱠᱟ ᱞᱮᱠᱟᱛᱮ ᱥᱩᱵᱤᱫᱟ ᱠᱚᱦᱚᱸ ᱵᱟᱝ ᱧᱟᱢ ᱦᱩᱭ ᱠᱷᱟᱹᱛᱤᱨ ᱛᱮᱜᱮ ᱦᱟᱸᱜ ᱟᱞᱮ ᱫᱚ ᱦᱟᱸᱜ ᱫᱟᱜ ᱠᱚᱫᱚ ᱦᱟᱸᱜ ᱞᱮ ᱟᱱᱟᱴ ᱧᱚᱜ ᱜᱮᱭᱟ ᱠᱟᱹᱴᱤᱡ᱾
ᱟᱪᱪᱷᱟ ᱟᱪᱪᱷᱟ ᱚᱝᱠᱟᱜᱮ ᱡᱚᱛᱚ ᱦᱚᱲ ᱜᱮ ᱚᱱᱠᱮ ᱟᱞᱮ ᱥᱮᱫ ᱦᱚᱸ ᱚᱝᱠᱟᱜᱮ ᱥᱟᱵ ᱢᱟᱨᱥᱟᱞ ᱫᱚ ᱚᱝᱠᱟ ᱚᱲᱟᱜ ᱨᱮ ᱧᱩ ᱞᱟᱹᱜᱤᱫ ᱜᱮ ᱢᱮᱱᱟᱜᱼᱟ ᱟᱨᱠᱤ᱾
ᱦᱳᱭ ᱦᱳᱭ᱾
ᱱᱚᱝᱠᱟ ᱠᱚ ᱮᱢ ᱠᱟᱫᱟ ᱟᱹᱛᱩᱳ ᱠᱷᱚᱱ ᱟᱫᱚ ᱚᱱᱟᱜᱮ ᱟᱨ ᱱᱚᱝᱠᱟ ᱯᱟᱭᱨᱟᱜ ᱠᱚᱨᱮ ᱦᱚᱸ ᱟᱹᱰᱤ ᱜᱮᱞᱮ ᱚᱥᱩᱵᱤᱫᱟᱜ ᱜᱮᱭᱟ, ᱡᱮᱢᱚᱱ ᱵᱟᱸᱫ ᱦᱚᱸ ᱚᱝᱠᱟ ᱵᱟᱹᱱᱩᱜᱼᱟ ᱟᱨ ᱡᱟ ᱩᱰᱟᱹᱝ ᱢᱮᱱᱟᱜ ᱜᱮᱭᱟ ᱚᱱᱟ ᱫᱚ ᱦᱟᱸᱜ ᱟᱛᱩ ᱨᱮᱱ ᱡᱟᱦᱟᱸᱭ ᱡᱤᱭᱟᱹᱞᱤ ᱠᱚ ᱢᱮᱱᱟᱜ ᱠᱚᱣᱟ ᱦᱮᱸᱥᱮ, ᱩᱝᱠᱩ ᱠᱚᱠᱩ ᱫᱟᱜ ᱠᱚ ᱧᱩᱭᱟ᱾ ᱥᱟᱶᱛᱮ ᱚᱸᱰᱮ ᱜᱮ ᱛᱩᱯᱩᱱ ᱦᱩᱭᱩᱜᱼᱟ᱾ ᱟᱫᱚ ᱫᱷᱚᱨᱚᱱ ᱫᱤᱱ ᱛᱮ-ᱫᱚ ᱟᱹᱰᱤ ᱜᱮ, ᱟᱸᱡᱮᱫᱚᱜᱼᱟ᱾ ᱮᱫᱚᱢ ᱯᱟᱭᱨᱟ ᱫᱚ᱾ ᱟᱹᱰᱤ ᱜᱮ ᱮᱸᱴᱠᱮᱴᱚᱬᱮᱸ ᱦᱩᱭᱩ-ᱜ ᱛᱟᱦᱮᱱᱟ᱾ ᱟᱨᱠᱤ
ᱦᱳᱭ᱾ ᱟ ᱜᱚᱝᱠᱮ ᱟᱞᱮ ᱦᱚᱸ ᱚᱱᱠᱟ, ᱞᱮᱠᱟ᱾ ᱢᱮᱱ ᱞᱮᱠᱷᱟᱡ ᱫᱚ᱾ ᱦᱟᱸᱜ ᱚᱱᱟ ᱥᱤᱛᱩᱝ ᱫᱤᱱ ᱫᱚ ᱦᱟᱸᱜ᱾ ᱟᱞᱮ ᱦᱚᱸᱞᱮ ᱠᱚᱥᱴᱚ-ᱜ ᱜᱮᱭᱟ ᱾ᱦᱟᱸᱜ ᱟᱫᱚ ᱢᱮᱱᱞ ᱦᱛ ᱢᱟᱱᱮ ᱱᱮᱛᱟᱨ ᱫᱚ ᱦᱟᱸᱜ ᱾ᱢᱮᱱ ᱞᱮᱠᱷᱟᱡ ᱥᱩᱵᱤᱫᱟ᱾ ᱧᱚᱜ ᱠᱟᱱᱟᱞᱮ ᱠᱟᱹᱴᱤᱡ ᱾ᱟᱫᱚ ᱦᱟᱸᱜ ᱚᱱᱮ ᱠᱟᱭ ᱟᱹᱛᱩ ᱴᱚᱸᱞᱟ ᱠᱚᱨᱮ ᱜᱮ ᱾ᱦᱟᱜ ᱚᱱᱠᱟ ᱢᱮᱱ ᱞᱮᱠᱷᱽᱟᱡ ᱫᱚ᱾ ᱥᱚᱨᱠᱟᱨ ᱠᱷᱚᱱᱟ-ᱜ ᱥᱩᱵᱤᱫᱟ ᱠᱚ ᱮᱢ ᱠᱟᱫ ᱞᱮᱭᱟ᱾ ᱛᱚ ᱚᱱᱟ ᱴᱤᱝᱠᱤ ᱠᱚ ᱴᱮᱝᱠᱤ ᱫᱟᱜ ᱠᱚ-ᱠᱚ ᱮᱢ ᱟᱠᱟᱫ ᱞᱮᱭᱟ᱾ ᱟᱫᱚ ᱦᱟᱸᱜ ᱠᱚᱞ ᱠᱚ ᱦᱚᱸ ᱚᱲᱟ-ᱜ -ᱚᱲᱟ-ᱜ ᱠᱚ, ᱵᱟᱹᱭᱥᱟᱹᱣ ᱠᱟᱜ ᱞᱮᱭᱟ ᱾ᱟᱫᱚ ᱦᱟᱸᱜ ᱫᱟᱜ ᱠᱚ-ᱫᱚ ᱦᱟᱸᱜ, ᱟᱹᱣᱨᱤ ᱠᱚ ᱟᱲᱟ-ᱜ ᱟᱞᱮᱭᱟ᱾ ᱦᱳᱭ ᱾ ᱟᱫᱚ ᱡᱟᱦᱟᱸ ᱚᱱᱟ ᱟᱨ ᱢᱤᱴᱟᱝ ᱥᱳᱞᱟᱨ ᱴᱮᱝᱠᱤ ᱢᱮᱱᱟ-ᱜ ᱟᱠᱟᱼᱟ ᱾ ᱚᱱᱠᱟ ᱟᱞᱩ ᱤᱭᱟᱹ ᱟᱹᱛᱩ ᱢᱩᱪᱟᱹᱫ ᱨᱮ᱾ ᱚᱱᱟ ᱚᱸᱰᱮ ᱜᱮ ᱦᱟᱸᱜ ᱾ᱚᱱᱟ ᱫᱟᱜ ᱜᱮ ᱫᱚᱦᱟ-ᱜ, ᱱᱤᱛᱳ-ᱜ ᱫᱚᱞᱮ ᱟᱨᱡᱟ-ᱣ ᱡᱚᱝ ᱠᱟᱱᱟ ᱾ ᱦᱳᱭ ᱥᱮ, ᱚᱱᱟ ᱛᱮᱜᱮ ᱦᱟᱜ ᱤᱥᱤᱱ, ᱵᱟᱥᱟᱝ, ᱠᱚᱼᱫᱚ ᱦᱩᱭᱩ-ᱜ ᱠᱟᱱᱟ᱾
ᱟᱪᱪᱷᱟ᱾ ᱟᱫᱚ ᱜᱚᱝᱠᱮ ᱟᱫᱚ ᱱᱤᱭᱟᱹ ᱪᱷᱟᱰᱟ᱾ ᱟᱫᱚ ᱦᱟᱸᱜ ᱪᱮᱫ ᱠᱚ-ᱯᱮ ᱪᱟᱥ ᱜᱮᱭᱟ᱾ ᱟᱯᱮ ᱫᱚ, ᱥᱚᱵᱽᱡᱤ ᱠᱚ?
ᱦᱳᱭ - ᱦᱳᱭ ᱱᱤᱭᱟᱹ ᱢᱟᱱᱮ ᱢᱮᱱ ᱞᱮᱠᱷᱟᱡ ᱫᱚ, ᱦᱟᱜ ᱥᱚᱵᱽᱡᱤ ᱫᱚ᱾ ᱚᱱᱠᱟ ᱢᱮᱱ ᱞᱮᱠᱷᱟᱡ ᱫᱚ ᱦᱟᱸᱜ ᱥᱚᱵᱽᱡᱤ ᱠᱚ-ᱫᱚ ᱞᱮ, ᱪᱟᱥ ᱵᱟᱲᱟ-ᱭ ᱜᱮᱭᱟ᱾ ᱦᱟᱸᱜ ᱟᱫᱚ ᱠᱟ ᱡᱟᱹᱥᱛᱤ ᱧᱚᱜ ᱫᱷᱟᱨᱟ ᱫᱚ ᱵᱟᱝ᱾ ᱠᱚᱢ ᱫᱷᱟᱨᱟ ᱜᱮ-ᱞᱮ ᱪᱟᱥ ᱜᱮᱭᱟ᱾
ᱦᱩᱸ᱾
ᱚᱱᱮ ᱞᱤᱧ ᱢᱮ ᱢᱮᱛᱟ-ᱜ ᱵᱮᱱᱟ᱾ ᱡᱮ ᱚᱱᱮ ᱫᱟᱜ ᱠᱚ ᱟᱱᱟᱴ ᱠᱷᱟᱹᱛᱤᱨ ᱛᱮ᱾ ᱦᱟᱸᱜ ᱟᱞᱮ ᱫᱚ ᱪᱟᱥ ᱠᱚᱼᱫᱚ ᱦᱟᱸᱜ ᱚᱱᱠᱟ ᱢᱮᱱᱛᱮ ᱵᱟᱞᱮ ᱪᱟᱥ ᱫᱟᱲᱮ-ᱜ ᱜᱮᱭᱟ᱾ ᱟᱫᱚ ᱦᱟᱜ ᱱᱚᱜᱼᱚᱭ, ᱠᱤᱪᱷᱩ ᱫᱤᱱ ᱞᱮᱠᱟ ᱫᱚ ᱦᱟᱸᱜ᱾ ᱚᱱᱟ ᱫᱟᱜ ᱵᱟᱲ ᱟᱫ ᱞᱮᱭᱟᱭ ᱛᱚ᱾ ᱚᱱᱟ ᱥᱟᱶᱛᱮ ᱚᱱᱟ ᱤᱭᱟᱹ ᱠᱚ-ᱞᱮ ᱮᱨ ᱵᱟᱲᱟ᱾ ᱠᱟᱜᱼᱟ᱾ ᱚᱱᱟ ᱡᱚᱸᱰᱨᱟ ᱠᱚ ᱚᱱᱟ ᱥᱟᱶᱛᱮ, ᱟᱨᱚ ᱵᱷᱮᱱᱰᱤ ᱠᱚ-ᱞᱮ ᱨᱚᱦᱚᱭ ᱠᱟᱜᱼᱟ᱾ ᱟᱪᱪᱷᱟ᱾
ᱟᱪᱷᱟ ᱵᱮᱥ ᱵᱷᱟᱜᱮ ᱜᱮᱭᱟ᱾ ᱛᱟᱞᱦᱮ ᱟᱪᱪᱷᱟ ᱜᱚᱝᱠᱮ ᱡᱮᱢᱚᱱ ᱚᱱᱠᱟ ᱞᱮᱠᱟᱛᱮᱫᱚ ᱦᱟᱸᱜ, ᱪᱮᱫ ᱠᱚ-ᱯᱮ ᱪᱟᱥ ᱜᱮᱭᱟ᱾ ᱟᱫᱚ ᱦᱟᱸᱜ
ᱪᱟᱥ ᱢᱮᱱ ᱞᱮᱠᱷᱟᱡ ᱫᱚ ᱦᱟᱸᱜ᱾ᱚᱱᱠᱟ ᱞᱮᱠᱟ ᱫᱚ ᱦᱟᱸᱜ᱾ ᱢᱮᱱᱟ-ᱜ ᱟᱠᱟᱜᱼᱟ᱾ ᱚᱱᱟ ᱵᱟᱲᱜᱮ ᱠᱚᱨᱮ ᱫᱚ ᱚᱱᱟ ᱠᱚᱸᱰᱦᱟ ᱠᱚᱞᱮ ᱪᱟᱥ ᱠᱟᱜᱼᱟ᱾ ᱦᱚᱛᱚᱫ ᱠᱚ᱾ ᱦᱮᱸ ᱟᱨ ᱥᱟᱶᱛᱮ, ᱚᱱᱟ ᱠᱩᱸᱫᱽᱨᱤ ᱠᱚ, ᱠᱟᱨᱞᱟ ᱠᱚ ᱾ ᱡᱷᱤᱸᱜᱟᱹ ᱠᱚ᱾ ᱦᱮᱸ
ᱚᱻ ᱛᱟᱦᱚᱞᱮ ᱵᱮᱥ ᱵᱷᱟᱜᱤ ᱜᱮᱭᱟ᱾ ᱛᱟᱦᱚᱞᱮ ᱜᱚᱝᱠᱮ, ᱟᱫᱚ ᱱᱚᱣᱟ ᱫᱚ ᱦᱟᱸᱜ᱾ ᱚᱲᱟ-ᱜ ᱨᱮ ᱡᱚᱢ ᱞᱟᱹᱜᱤᱫ ᱜᱮ᱾ ᱥᱮᱟᱭᱛᱮ ᱠᱟᱹᱴᱤᱡ ᱯᱮ ᱟᱹᱠᱷᱨᱤᱧ ᱜᱮᱭᱟ?
ᱦᱳᱭ ᱜᱚᱝᱠᱮ ᱚᱲᱟᱜ ᱨᱮ ᱡᱚᱢ ᱞᱟᱹᱜᱤᱫ᱾ ᱟᱨ ᱚᱱᱠᱟ ᱟᱹᱛᱩ ᱠᱚᱨᱮᱱ ᱦᱚᱲ, ᱠᱚ-ᱦᱚᱸ ᱠᱚ ᱚᱱᱠᱟ ᱠᱚ ᱦᱟᱛᱟᱣ ᱵᱟᱲᱟ᱾ ᱜᱮ ᱛᱟᱞᱮᱭᱟ᱾
ᱦᱩᱸ- ᱦᱩᱸ - ᱦᱩᱸ᱾
ᱦᱩᱸ᱾ ᱚᱱᱠᱟ ᱠᱚᱨᱮ ᱫᱚ ᱵᱟᱡᱟᱨ ᱠᱚᱼᱫᱚ ᱦᱟᱸᱜ᱾ ᱵᱟᱞᱮ ᱤᱫᱤ ᱜᱮᱭᱟ᱾ ᱟᱫᱚ ᱟᱹᱛᱩ ᱨᱮᱱ ᱦᱚᱲ ᱜᱮ-ᱠᱚ ᱦᱟᱛᱟ-ᱣ ᱛᱟᱞᱮᱭᱟ᱾
ᱟᱨᱠᱤ ᱟᱪᱪᱷᱟ᱾ ᱵᱮᱥ ᱵᱷᱽᱟᱹᱜᱤ ᱜᱮᱭᱟ᱾ ᱚᱱᱟ ᱦᱚᱸ᱾
ᱦᱳᱭ - ᱦᱳᱭ᱾ ᱟᱨ ᱥᱟᱺᱜᱤᱧ ᱦᱚᱸ, ᱥᱟᱺᱜᱤᱧ ᱧᱚᱜ ᱜᱮᱭᱟ᱾ ᱛᱚ ᱵᱟᱡᱟᱨ ᱠᱚ-ᱦᱚᱸ ᱟᱫᱚ
ᱦᱳᱭ᱾ ᱟᱫᱚ ᱦᱟᱸᱜ ᱚᱱᱮ ᱚᱱᱠᱟ ᱥᱟᱺᱜᱤᱧ ᱛᱟᱦᱮᱱ ᱠᱷᱟᱱ ᱫᱚ᱾ ᱦᱟᱸᱜ ᱪᱟᱞᱟ-ᱜ ᱠᱚ-ᱦᱚᱸ ᱮᱴᱠᱮᱴᱚᱬᱮᱸ ᱜᱮᱭᱟ᱾ ᱥᱮ ᱟᱹᱰᱤ ᱥᱟᱜᱤᱧ ᱤᱫᱤ ᱞᱟᱜᱟᱣ ᱢᱮᱭᱟ ᱟᱫᱚ ᱦᱟᱸᱜ ᱥᱟᱺᱜᱤᱧ ᱧᱚᱜ ᱡᱩᱫᱤ ᱛᱟᱦᱮᱱ ᱠᱷᱟᱡ ᱫᱚ ᱡᱩᱫᱤ ᱰᱷᱮᱨ ᱥᱟᱢᱟᱱ ᱛᱟᱦᱮᱱ ᱠᱷᱟᱡ ᱫᱚ ᱟᱨᱦᱚᱸ ᱮᱴᱠᱮᱴᱚᱲᱮ ᱜᱮᱭᱟ ᱟᱨᱠᱤ᱾
ᱦᱳᱭ ᱦᱳᱭ ᱟᱫᱚ ᱦᱟᱸᱜ ᱱᱚᱜᱼᱚ ᱱᱚᱝᱠᱟ ᱥᱤᱛᱩᱝ ᱫᱤᱱ ᱫᱚ ᱦᱟᱸᱜ ᱫᱚᱢᱮ ᱠᱚᱥᱴᱚ ᱜᱮᱭᱟ ᱟᱞᱮ ᱥᱮᱫ ᱫᱚ ᱦᱩ᱾
ᱦᱩᱸ
ᱟᱫᱚ ᱦᱟᱸᱜ ᱚᱱᱠᱟ ᱵᱟᱡᱟᱨ ᱠᱚᱫᱚ ᱦᱟᱜ ᱡᱩᱫᱤ ᱵᱤᱱ ᱪᱟᱞᱟᱜ ᱠᱷᱟᱡ ᱫᱚ ᱱᱮᱥᱢᱟ ᱫᱚᱢᱮ ᱥᱤᱛᱩᱝ ᱩᱢᱩᱞ ᱡᱟᱭᱜᱟ ᱠᱚᱦᱚᱸ ᱢᱮᱱ ᱞᱮᱠᱷᱟᱡ ᱫᱚ ᱚᱱᱠᱟ ᱫᱟᱨᱮ ᱯᱟᱞᱟ ᱦᱚ ᱢᱮᱱᱟᱜ ᱫᱚ ᱢᱮᱱᱟᱜ ᱠᱟᱜᱼᱟ ᱟᱫᱚ ᱦᱟᱸᱜ ᱚᱱᱠᱟ ᱡᱟᱹᱥᱛᱤ ᱞᱮᱠᱟ ᱫᱚ ᱵᱟᱝ ᱜᱮ ᱟᱲ
ᱦᱮᱸ ᱦᱮᱸ ᱦᱮᱸ ᱥᱟᱹᱨᱤᱜᱮ ᱜᱚᱢᱠᱮ ᱟᱫᱚ ᱚᱱᱮ ᱚᱱᱠᱟ ᱯᱷᱟᱸᱠᱟ ᱡᱟᱭᱜᱟ ᱛᱟᱦᱮᱱ ᱠᱷᱟᱡ ᱫᱚ ᱥᱮ ᱟᱫᱚ ᱦᱟᱜ ᱥᱤᱛᱩᱝ ᱠᱷᱟᱱ ᱫᱚ ᱟᱫᱚ ᱦᱟᱸᱜ ᱚᱱᱛᱮ ᱫᱚ ᱧᱮᱞᱚᱜ ᱜᱮᱭᱟ ᱫᱚᱢᱮ ᱥᱤᱛᱩᱝ ᱜᱮᱭᱟ ᱵᱟᱝ ᱛᱟᱦᱚᱞᱮ
ᱦᱮᱸ ᱦᱮᱸ
ᱟᱫᱚ ᱱᱮᱛᱟᱨ ᱢᱟ ᱴᱟᱭᱤᱢ ᱨᱮ ᱵᱟᱭ ᱫᱟᱜ ᱟᱵᱚᱱ ᱠᱟᱱ ᱟᱫᱚ ᱥᱤᱛᱩᱝ ᱫᱚ ᱞᱟᱦᱟ ᱯᱚᱨᱤᱢᱟᱱ ᱛᱩᱞᱚᱱᱟ ᱫᱚ ᱟᱰᱤ ᱟᱹᱰᱤ ᱜᱮ ᱵᱟᱹᱲᱛᱤ ᱟᱠᱟᱱᱟ ᱞᱟᱦᱟ ᱪᱟᱞᱟᱣ ᱡᱟᱦᱟᱸ ᱵᱚᱪᱷᱚᱨ ᱠᱚ ᱛᱟᱵ ᱟᱠᱟᱱᱟ ᱚᱱᱟ ᱠᱚ ᱦᱚᱭ ᱚᱱᱟ ᱫᱚ ᱟᱹᱰᱤ ᱜᱮ ᱵᱟᱹᱲᱛᱤ ᱟᱠᱟᱱᱟ ᱦᱟᱸᱜ ᱟᱨᱠᱤ ᱟᱪᱪᱷᱟ ᱜᱚᱢᱠᱮ ᱟᱯᱮ ᱥᱮᱫ ᱫᱚ ᱵᱤᱨ ᱵᱩᱨᱩ ᱠᱚᱫᱚ ᱦᱮᱱᱟᱜᱼᱟ ᱥᱮ ᱵᱟᱱᱩᱜᱼᱟ?
ᱦᱳᱭ ᱜᱚᱝᱠᱮ ᱢᱮᱱ ᱞᱮᱠᱷᱟᱡ ᱫᱚ ᱦᱟᱸᱜ ᱵᱤᱨ ᱵᱩᱨᱩ ᱠᱚᱫᱚ ᱥᱟᱱᱟᱢᱟᱜ ᱜᱮ ᱢᱮᱱᱟᱜ ᱟᱠᱟᱜᱼᱟ ᱟᱫᱚ ᱦᱟᱸᱜ ᱚᱱᱠᱟ ᱞᱮᱠᱟ ᱠᱟᱛᱮ ᱫᱚ ᱦᱟᱸᱜ ᱫᱟᱨᱮ ᱯᱟᱞᱟ ᱦᱚᱸ ᱡᱟᱹᱥᱛᱤ ᱧᱚᱜ ᱜᱮᱭᱟ ᱟᱫᱚ ᱡᱟᱦᱟᱸ ᱦᱚᱨ ᱛᱮ ᱟᱞᱮ ᱵᱟᱡᱟᱨ ᱞᱮ ᱦᱤᱡᱩᱜ ᱥᱮᱱᱚᱜᱼᱟ ᱟᱫᱚ ᱚᱱᱟ ᱦᱚᱨ ᱛᱮ ᱦᱟᱸᱜ ᱟᱫᱚ ᱦᱟᱸᱜ ᱵᱤᱨ ᱵᱩᱨᱩ ᱠᱚᱫᱚ ᱦᱟᱸᱜ ᱚᱱᱠᱟ ᱢᱮᱱ ᱞᱮᱠᱷᱟᱡ ᱫᱚ ᱫᱚᱢᱮ ᱠᱟᱹᱴᱤᱡ ᱤᱭᱟᱹ ᱧᱚᱜ ᱜᱮᱭᱟ ᱛᱚ ᱠᱳᱪᱟ ᱧᱚᱜ ᱜᱮ ᱛᱟᱞᱮᱭᱟ ᱛᱚ ᱟᱛᱩ ᱠᱚᱦᱚᱸ ᱟᱫᱚ ᱢᱮᱱ ᱞᱮᱠᱷᱟᱡ ᱫᱚ ᱵᱤᱨ ᱵᱩᱨᱩ ᱫᱚ ᱢᱮᱱᱟᱜ ᱠᱟᱫ ᱜᱮᱭᱟ᱾
ᱟᱪᱪᱷᱟ ᱛᱟᱦᱚᱞᱮ ᱚᱱᱠᱟ ᱵᱤᱨ ᱠᱷᱚᱱ ᱫᱚ ᱟᱫᱚ ᱪᱮᱫ ᱠᱚᱯᱮ ᱟᱹᱜᱩᱭ ᱜᱮᱭᱟ ᱟᱨᱠᱤ, ᱵᱤᱨ ᱠᱷᱚᱱ?
ᱵᱤᱨ ᱵᱤᱨ ᱠᱷᱚᱱ ᱫᱚ ᱚᱱᱠᱟ ᱢᱮᱱ ᱞᱮᱠᱷᱟᱡ ᱫᱚ ᱚᱱᱟ ᱥᱤᱛᱩᱝ ᱫᱤᱱ ᱠᱚᱨᱮ ᱫᱚ ᱠᱟ ᱤᱭᱟᱹ ᱠᱚ ᱡᱮᱢᱚᱱ ᱦᱮᱸ ᱢᱮᱱᱟᱞᱤᱧ ᱤᱭᱟᱹ ᱢᱟᱛᱠᱚᱢ ᱠᱚ ᱦᱳᱭ ᱥᱮ᱾ ᱟᱫᱚ ᱥᱟᱦᱟᱱ ᱥᱟᱠᱟᱢ ᱠᱚᱫᱚ ᱦᱟᱸᱜ ᱡᱚᱛᱚ ᱚᱱᱠᱟᱱᱟᱜ ᱜᱮ ᱧᱟᱢᱚᱜᱼᱟ᱾ ᱟᱫᱚ ᱦᱟᱸᱜ ᱚᱱᱠᱟ ᱢᱮᱱ ᱞᱮᱠᱷᱟᱡ ᱫᱚ ᱟᱠᱷᱨᱤᱧ ᱞᱮᱠᱟ ᱫᱚ ᱢᱮᱱᱟᱜ ᱠᱟᱫᱟ ᱢᱟᱛᱠᱚᱢ ᱠᱩᱭᱰᱤ ᱠᱚ ᱚᱱᱟ ᱠᱚᱞᱮ ᱟᱹᱜᱩᱭᱟ ᱚᱱᱟ ᱦᱟᱞᱟᱝ ᱠᱚᱛᱮ ᱜᱮ ᱛᱚ ᱦᱟᱸᱜ ᱟᱫᱚ ᱦᱟᱸᱜ ᱠᱟᱹᱣᱰᱤ ᱠᱚᱫᱚᱞᱮ ᱟᱨᱡᱟᱣᱟ ᱚᱱᱟ ᱠᱚᱛᱮ ᱜᱮ᱾
ᱚ ᱦᱮᱸ ᱟᱫᱚ ᱴᱷᱤᱠ ᱜᱮᱭᱟ ᱥᱤᱡᱤᱱ ᱨᱮ ᱚᱱᱟ ᱠᱚᱫᱚ ᱦᱩᱭᱩᱜ ᱜᱮᱭᱟ, ᱦᱮᱸ ᱥᱮ ᱵᱟᱝ ᱚᱱᱟ ᱠᱚᱦᱚᱸ ᱠᱟᱨᱟᱣ ᱞᱟ. ᱠᱛᱤ ᱠᱟᱱ ᱜᱮᱭᱟ ᱛᱩᱢᱟᱹᱞ ᱞᱟᱹᱠᱛᱤ ᱠᱟᱱ ᱜᱮᱭᱟ ᱦᱮᱸ ᱟᱫᱚ ᱟᱞᱮ ᱥᱮᱫ ᱦᱚᱸ ᱵᱤᱨ ᱦᱚᱸ ᱢᱮᱱᱟᱜᱼᱟ ᱵᱩᱨᱩ ᱫᱚ ᱢᱮᱱᱟᱜ ᱜᱮᱭᱟ᱾ ᱟᱨ ᱵᱩᱨᱩ ᱫᱚ ᱟᱞᱮ ᱥᱮᱫ ᱠᱷᱚᱱ ᱫᱚ ᱦᱟᱸᱜ ᱯᱟᱸᱪ ᱠᱤᱞᱳᱢᱤᱴᱟᱨ ᱱᱚᱝᱠᱟ ᱥᱟᱺᱜᱤᱧ ᱨᱮ ᱢᱮᱱᱟᱜ ᱟᱠᱟᱟᱜ ᱟᱨ ᱵᱤᱨ ᱫᱚᱦᱟᱸᱜ ᱥᱩᱨ ᱜᱮ ᱟᱨᱠᱤ ᱟᱞᱮ ᱡᱚᱯᱚᱜ ᱠᱷᱚᱱ ᱜᱮ ᱟᱨᱟᱢᱵᱚ ᱟᱠᱟᱱᱟ ᱚᱱᱠᱟ ᱡᱮᱢᱚᱱ ᱟᱢ ᱞᱟᱹᱭ ᱠᱮᱜᱼᱟ ᱡᱮ ᱟᱲᱟᱜ ᱥᱟᱠᱟᱢ ᱢᱟ ᱦᱮᱸᱜᱮ ᱚᱱᱠᱮ ᱟᱫᱚ ᱥᱟᱨᱡᱚᱢ ᱥᱟᱠᱟᱢ ᱢᱮᱱᱟᱜᱼᱟ ᱟᱞᱮ ᱥᱮᱫ ᱫᱚ ᱦᱟᱸᱜ᱾ ᱥᱟᱨᱡᱚᱢ ᱫᱟᱨᱮ ᱟᱫᱚ ᱚᱱᱟ ᱠᱚᱞᱮ ᱟᱹᱜᱩᱭᱟ ᱤᱱᱟᱹ ᱥᱟᱶᱛᱮ ᱛᱮᱨᱮᱞ ᱦᱚᱸ ᱮ ᱛᱮᱨᱮᱞ ᱥᱟᱠᱟᱢ ᱠᱚ ᱛᱮᱨᱮᱞ ᱡᱚᱸ ᱵᱮᱞᱮ
ᱚᱻ
ᱟᱨ ᱛᱮᱨᱮᱞ ᱛᱟᱨᱚᱵ ᱵᱷᱩᱸᱰᱨᱩ ᱮᱢᱟᱱ ᱫᱟᱨᱮ ᱠᱚ ᱠᱷᱚᱱᱟᱜ ᱡᱚ ᱠᱚᱞᱮ ᱟᱹᱜᱩᱭ ᱜᱮᱭᱟ ᱟᱨ ᱡᱮᱢᱚᱱᱮᱢ ᱞᱟᱹᱭ ᱠᱮᱭᱟ ᱜᱚᱢᱠᱮ ᱱᱚᱜᱼᱚᱭ ᱦᱟᱸᱜ ᱥᱤᱡᱤᱱ ᱨᱮ ᱡᱮᱢᱚᱱᱤᱧ ᱞᱟᱹᱭ ᱠᱮᱫᱼᱟ ᱚᱱᱟ ᱢᱟᱛᱠᱚᱢ ᱦᱮᱸ ᱢᱟᱛᱠᱚᱢ ᱥᱟᱶᱛᱮ ᱠᱩᱭᱰᱤ ᱚᱱᱟ ᱠᱚ ᱚᱱᱟ ᱠᱚᱢᱟ ᱧᱟᱢᱚᱜ ᱠᱟᱱ ᱜᱮ ᱦᱟᱸᱜ ᱚᱱᱟ ᱠᱚᱜᱮᱞᱮ ᱟᱹᱜᱩᱭ ᱜᱮᱭᱟ ᱟᱨᱠᱤ᱾
ᱟᱫᱚ ᱦᱟᱸᱜ ᱜᱚᱢᱠᱮ ᱚᱱᱠᱟ ᱞᱮᱠᱟᱛᱮᱫᱚ ᱥᱤᱛᱩᱝ ᱫᱤᱱ ᱫᱚ ᱚᱱᱟ ᱡᱟᱦᱟᱸ ᱛᱤᱨᱤᱞ ᱥᱟᱠᱟᱢ ᱠᱚᱵᱤᱱ ᱢᱮᱱ ᱠᱮᱫᱟ ᱚᱱᱟ ᱠᱚᱦᱚᱸ ᱧᱟᱢᱚᱜ ᱜᱮᱭᱟ ᱟᱫᱚ ᱦᱟᱸᱜ ᱚᱱᱟ ᱠᱚᱫᱚ ᱦᱟᱸᱜ ᱟᱹᱛᱩ ᱨᱮᱱ ᱦᱚᱲ ᱛᱚ ᱵᱟᱠᱚ ᱦᱟᱛᱟᱣᱟ ᱛᱚ ᱚᱱᱠᱟ ᱞᱮᱠᱟᱛᱮ ᱛᱮᱦᱚᱸᱜ ᱵᱟᱡᱟᱨ ᱨᱮᱠᱚ ᱦᱟᱛᱟᱣ ᱜᱮᱭᱟ ᱟᱫᱚ ᱦᱟᱸᱜ ᱚᱱᱠᱟ ᱡᱮ ᱡᱟᱦᱟᱸᱭ ᱢᱮᱱᱟᱜ ᱠᱟᱫ ᱠᱚᱣᱟ ᱩᱱᱠᱩ ᱵᱩᱰᱷᱤ ᱜᱚ ᱛᱟᱠᱚ ᱩᱱᱠᱩ ᱜᱮ ᱦᱟᱸᱜ ᱚᱱᱟ ᱠᱚᱫᱚ ᱠᱚ ᱦᱮᱡ ᱵᱟᱲᱟᱭᱟ ᱠᱚ ᱟ ᱢᱟᱛᱠᱚᱢ ᱠᱚ ᱠᱚ ᱦᱟᱞᱟᱝ ᱵᱟᱲᱟᱭᱟᱛᱚ ᱟᱫᱚ ᱩᱱᱠᱩ ᱠᱚ ᱫᱤᱯᱤᱞ ᱠᱟᱛᱮ ᱠᱚ ᱤᱫᱤ ᱤᱫᱤᱭᱟ ᱵᱟᱡᱟᱨ ᱠᱚᱨᱮ ᱫᱚ
ᱟᱪᱪᱷᱟ ᱜᱚᱢᱠᱮ ᱱᱮᱛᱟᱨ ᱢᱟ ᱦᱟᱸᱜ ᱵᱤᱨ ᱠᱚᱨᱮ ᱟᱹᱰᱤ ᱩᱫᱠᱮ ᱚᱢᱚᱱᱚᱜ ᱫᱚ ᱩᱫ ᱠᱚᱜ ᱟᱫᱚ ᱟᱯᱮ ᱠᱚᱯᱮ ᱛᱩᱢᱟᱹᱞ ᱜᱮᱭᱟ ᱥᱮ ᱵᱟᱝ ᱟᱹᱜᱩᱭ ᱜᱮᱭᱟ ᱯᱮᱥᱮ ᱵᱟᱝ
ᱦᱳᱭ ᱜᱚᱝᱠᱮ ᱧᱟᱢ ᱫᱚ ᱧᱟᱢ ᱵᱟᱲᱟᱜ ᱠᱟᱱ ᱛᱟᱦᱮᱱ ᱜᱮᱭᱟ ᱟᱫᱚ ᱦᱟᱸᱜ ᱱᱤᱛᱚᱜ ᱟᱹᱣᱨᱤ ᱪᱮᱫ ᱞᱮᱠᱟ ᱛᱮᱫᱚ ᱦᱟᱸᱜ ᱟᱹᱣᱨᱤ ᱫᱟᱜ ᱫᱚ ᱦᱟᱱᱮ ᱢᱟᱲᱟᱝ ᱛᱮ ᱫᱟᱜ ᱟᱞᱮ ᱠᱟᱱ ᱛᱟᱦᱮᱱᱟᱭ ᱟᱫᱚ ᱱᱮᱛᱟᱨ ᱫᱚ ᱦᱟᱸᱜ ᱱᱤᱛᱚᱜ ᱫᱚ ᱱᱤᱛᱚᱜ ᱚᱯᱛᱤ ᱫᱚ ᱟᱹᱣᱨᱤ ᱫᱟᱜ ᱠᱟᱜᱼ ᱟᱭ
ᱟᱫᱚ ᱦᱟᱸᱜ ᱚᱱᱠᱟ ᱞᱮᱠᱟᱛᱮ ᱯᱩᱴᱠᱟᱹ ᱠᱚ ᱯᱩᱴᱠᱟᱹ ᱠᱚ
ᱚᱱᱠᱟ ᱞᱮᱠᱟ ᱛᱮᱫᱚ ᱦᱟᱸᱜ ᱡᱟᱹᱥᱛᱤ ᱞᱮᱠᱟ ᱛᱮᱫᱚ ᱵᱟᱝ ᱧᱟᱢᱚᱜᱼᱟ᱾
ᱦᱮᱸᱛᱚ ᱟᱫᱚ ᱫᱟᱬᱟᱱ ᱡᱟᱭᱜᱟ ᱠᱚ ᱪᱤᱠᱟᱹᱭᱮᱱᱟ ᱟᱯᱮ ᱥᱮᱫ ᱠᱚᱫᱚ
ᱫᱟᱬᱟᱱ ᱡᱟᱭᱜᱟ ᱜᱚᱢᱠᱮ ᱢᱮᱱ ᱞᱮᱠᱷᱟᱡ ᱫᱚ ᱚᱱᱟ ᱚᱱᱠᱟ ᱫᱟᱬᱟᱱ ᱡᱟᱭᱜᱟ ᱞᱮᱠᱟ ᱫᱚ ᱵᱟᱹᱱᱩᱜ ᱠᱟᱫ ᱛᱟᱞᱮᱭᱟ ᱟᱞᱮ ᱥᱮᱫ ᱫᱚ ᱦᱳᱭ ᱥᱮ
ᱟᱸᱻ
ᱟᱫᱚ ᱢᱮᱱᱟᱜ ᱟᱠᱟᱫ ᱟᱫᱚ ᱦᱟᱸᱜ ᱟᱭᱢᱟ ᱥᱟᱹᱜᱤᱧ ᱨᱮ ᱚᱱᱠᱟ ᱰᱮᱢ ᱠᱚ ᱢᱮᱱᱟᱜ ᱠᱟᱫ ᱛᱟᱨᱯᱚᱨ ᱚᱱᱠᱟ ᱜᱮ ᱤᱭᱟᱹ ᱠᱚ ᱢᱮᱱᱟᱜ ᱟᱠᱟᱫᱼᱟ ᱪᱮᱫ ᱞᱮᱠᱟ ᱞᱤᱧ ᱢᱮᱱᱟ ᱚᱱᱠᱟ ᱵᱟᱜᱟᱱ ᱠᱚ ᱦᱳᱭ ᱥᱮ ᱦᱮᱸ ᱦᱳᱭ ᱦᱳᱭ
ᱟᱪᱪᱷᱟ ᱜᱚᱢᱠᱮ ᱟᱫᱚ ᱫᱟᱬᱟᱱ ᱠᱚᱫᱚ ᱦᱟᱸᱜ ᱛᱤᱱᱟᱹᱜ ᱜᱮ ᱦᱟᱢ ᱠᱩᱥᱤᱭᱟᱜᱼᱟ᱾ ᱚᱠᱟ ᱚᱠᱟ ᱡᱟᱭᱜᱟ ᱠᱚᱢ ᱪᱟᱞᱟᱣ ᱵᱟᱲᱟᱣ ᱟᱠᱟᱱᱟ ᱟᱫᱚ ᱫᱟᱬᱟᱱ ᱤᱫᱤ ᱠᱟᱛᱮᱫ ᱮᱸᱻ ᱪᱮᱫ ᱮᱢ ᱞᱟᱹᱭᱟ ᱚᱱᱠᱟ ᱫᱟᱲᱟᱱ ᱤᱫᱤ ᱠᱟᱛᱮ ᱵᱷᱟᱜᱮ ᱫᱤᱠ ᱫᱚ
ᱦᱳᱭ ᱦᱳᱭ ᱜᱚᱢᱠᱮ ᱫᱟᱬᱟᱱ ᱢᱮᱱ ᱞᱮᱠᱷᱟᱡ ᱫᱚ ᱦᱟᱸᱜ ᱟᱹᱞᱤᱧ ᱫᱚ ᱩᱱᱟᱹᱜ ᱮᱠᱴᱩ ᱫᱟᱬᱟᱱ ᱫᱚ ᱦᱟᱸᱜ ᱵᱟᱹᱞᱤᱧ ᱠᱩᱥᱤᱭᱟᱜ ᱜᱮᱭᱟ
ᱦᱮᱸ
ᱟᱨ ᱦᱟᱸᱜ ᱚᱱᱠᱟ ᱢᱮᱱ ᱞᱮᱠᱷᱟᱡ ᱫᱚ ᱚᱲᱟᱜ ᱦᱚᱲ ᱠᱚᱜᱮ ᱠᱚ ᱪᱟᱞᱟᱣ ᱵᱟᱲᱟᱜ ᱜᱮᱭᱟ ᱛᱚ ᱟᱹᱞᱤᱧ ᱫᱚ ᱦᱟᱸᱜ ᱢᱮᱱ ᱞᱮᱠᱷᱟᱡ ᱫᱚ ᱵᱟᱹᱞᱤᱧ ᱪᱟᱞᱟᱜ ᱜᱮᱭᱟ ᱚᱲᱟᱜ ᱠᱷᱚᱱᱟᱜ
ᱦᱮᱸ ᱦᱮᱸ
ᱟᱫᱚ ᱫᱟᱬᱟᱱ ᱦᱚᱸ ᱪᱮᱫ ᱵᱤᱱ ᱫᱟᱬᱟᱱᱟ ᱫᱟᱬᱟ ᱠᱟᱛᱮ ᱦᱚᱸᱛᱚ ᱢᱮᱱ ᱞᱮᱠᱷᱟᱡ ᱫᱚ ᱫᱟᱬᱟᱱ ᱦᱚᱸ ᱞᱟᱹᱠᱛᱤᱭᱟᱱ ᱠᱟᱱ ᱜᱮᱛᱟᱵᱚᱱᱟ ᱧᱮᱞ ᱵᱤᱰᱟᱹᱣ ᱟᱠᱟᱫ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱱᱤᱛᱚᱜ ᱚᱵ ᱟᱹᱣᱨᱤᱧ ᱩᱰᱩᱠᱚᱜᱼᱟ ᱫᱟᱬᱟᱱ ᱞᱮᱠᱟ ᱦᱳᱭ ᱥᱮ
ᱟᱪᱪᱷᱟ ᱛᱚ ᱜᱚᱢᱠᱮ ᱟᱫᱚ ᱦᱟᱸᱜ ᱟᱸ ᱫᱟᱬᱟ ᱫᱚ ᱢᱤᱫᱴᱟᱝ ᱮᱢᱚᱱ ᱡᱤᱱᱤᱥ ᱠᱟᱱᱟ ᱦᱮᱸ ᱢᱟᱹᱱᱢᱤ ᱡᱤᱭᱚᱱ ᱨᱮ ᱢᱤᱫᱴᱟᱝ ᱢᱚᱱᱮ ᱨᱟᱹᱥᱠᱟᱹ ᱦᱚᱸᱭ ᱟᱹᱜᱩᱭᱟᱭ ᱥᱟᱶ ᱛᱮ ᱟᱭᱢᱟ ᱠᱤᱪᱷᱩ ᱟᱸᱜᱚᱪ ᱧᱟᱢ ᱫᱟᱲᱮᱭᱟᱜᱼᱟ ᱵᱚᱱ ᱦᱮᱸ ᱢᱚᱱᱮ ᱠᱷᱚᱱᱟᱜ ᱡᱟᱦᱟᱸᱭᱟᱜ ᱯᱷᱤᱨᱤ ᱢᱟᱭᱤᱱᱰ ᱟᱹᱜᱩᱭᱟᱭ ᱱᱚᱣᱟ ᱫᱚ ᱦᱟᱸᱜ ᱥᱟᱶᱛᱮ ᱢᱤᱫᱴᱟᱝ ᱡᱟᱭᱜᱟ ᱨᱮ ᱪᱟᱞᱟᱣ ᱠᱟᱛᱮᱫ ᱱᱟᱱᱟ ᱦᱩᱱᱟᱹᱨ ᱚᱸᱰᱮᱱᱟᱜ ᱵᱤᱵᱷᱤᱱᱱᱚ ᱡᱟᱭᱜᱟ ᱨᱮᱱᱟᱜ ᱚᱸᱰᱮᱱᱟᱜ ᱦᱚᱨᱚᱜ ᱵᱟᱸᱫᱮ ᱵᱟ ᱢᱟᱹᱱᱢᱤ ᱠᱚᱣᱟᱜ ᱥᱟᱶᱛᱮ ᱩᱱᱠᱩ ᱠᱚ ᱡᱚᱢ ᱧᱩ ᱠᱚ ᱡᱚᱢ ᱧᱩᱭ ᱮᱫᱟ ᱪᱮᱫ ᱠᱟ ᱠᱚ ᱛᱟᱦᱮᱱ ᱠᱟᱱᱟ᱾ ᱮᱸ ᱥᱟᱶ ᱛᱮ ᱩᱱᱠᱩᱣᱟᱜ ᱵᱟ ᱟᱣ ᱡᱮᱢᱚᱱ ᱯᱚᱨᱚᱵᱽ ᱠᱚ ᱛᱟᱦᱮᱱ ᱛᱟᱠᱚ ᱜᱮᱭᱟ ᱵᱚᱸᱜᱟ ᱵᱩᱨᱩ ᱠᱚ ᱱᱚᱣᱟ ᱠᱚᱵᱚᱱ ᱵᱟᱲᱟᱭ ᱧᱟᱢ ᱫᱟᱲᱮᱭᱟᱜᱼᱟ ᱚᱱᱠᱟ ᱞᱮᱠᱟᱛᱮ ᱞᱟᱹᱭ ᱞᱮᱠᱷᱟᱱ ᱫᱚ ᱦᱟᱸᱜ ᱟᱵᱚ ᱫᱚ ᱦᱟᱸᱜ ᱡᱟᱦᱟᱸ ᱦᱮᱱᱟᱜ ᱵᱚᱱᱟ ᱵᱷᱟᱨᱚᱛ ᱫᱤᱥᱚᱢ ᱨᱮᱫᱚ ᱯᱨᱚᱛᱤᱴᱤ ᱮᱥᱴᱮᱴ ᱨᱮᱜᱮ ᱯᱨᱚᱛᱤᱴᱤ ᱢᱟᱹᱱᱢᱤ ᱟᱞᱟ ᱫᱟ ᱟᱞᱟᱫᱟ ᱠᱟᱞᱪᱟᱨ ᱢᱮᱱᱟᱜ ᱛᱟᱠᱚᱣᱟ ᱛᱚ ᱚᱱᱟ ᱞᱮᱠᱟᱛᱮ ᱚᱱᱟ ᱠᱚᱦᱚᱢ ᱵᱟᱰᱟᱭ ᱧᱟᱢ ᱫᱟᱲᱮᱭᱟᱜᱼᱟ᱾ ᱦᱮᱸ ᱟᱨ ᱱᱚᱣᱟ ᱦᱚᱸ ᱠᱟᱱ ᱜᱮᱭᱟ ᱟᱭᱢᱟ ᱠᱤᱪᱷᱩ ᱵᱟᱲᱟᱭ ᱧᱟᱢ ᱫᱟᱲᱮ ᱭᱟᱜ ᱚᱸᱰᱮ ᱱᱟᱜ ᱯᱨᱚᱠᱤᱛᱤ ᱢᱟᱹᱱᱢᱤ ᱪᱮᱫ ᱠᱚ ᱟᱜ ᱯᱨᱚᱠᱤᱛᱤ ᱥᱟᱶ ᱢᱮᱥᱟ ᱠᱟᱛᱮᱫ ᱪᱮᱠᱟ ᱠᱟᱛᱮ ᱠᱚ ᱞᱟᱦᱟ ᱪᱟᱞᱟᱜ ᱠᱟᱱᱟ ᱦᱮᱸ᱾ ᱟᱨᱠᱤ ᱵᱤᱵᱷᱤᱱᱱᱚ ᱡᱟᱭᱜᱟ ᱨᱮ ᱵᱤᱵᱷᱤᱱᱱᱚ ᱞᱮᱠᱟ ᱛᱟᱦᱮᱸᱱ ᱜᱮᱭᱟ ᱱᱚᱣᱟ ᱠᱚ ᱵᱟᱰᱟᱭ ᱧᱟᱢ ᱫᱟᱲᱮ ᱚᱱᱟ ᱥᱟᱣ ᱛᱮ ᱟᱵ ᱫᱚ ᱚᱞᱚᱜ ᱯᱟᱲᱦᱟᱣ ᱟ ᱢᱤᱫᱴᱟᱝ ᱯᱟᱹᱴᱷᱩᱣᱟ ᱠᱟᱱ ᱜᱮᱭᱟ ᱵᱚᱱ ᱚᱝ ᱠᱟ ᱞᱮᱠᱟᱛᱮ ᱡᱟᱦᱟᱸ ᱠᱚᱵᱚᱱ ᱯᱟᱲᱦᱟᱣ ᱠᱟᱫᱟ ᱱᱟᱜᱟᱢ ᱠᱚᱨᱮ ᱮᱸ ᱡᱮᱢᱚᱱ ᱦᱚᱨᱚᱯ ᱯᱟ ᱥᱚᱵᱵᱷᱚᱛᱟ ᱥᱤᱱᱫᱷᱩ ᱥᱚᱵᱵᱷᱚᱛᱟ ᱠᱚ ᱦᱮᱸ ᱱᱚᱣᱟ ᱠᱚᱫᱚ ᱯᱟᱲᱦᱟᱣ ᱠᱟᱱᱟ ᱥᱮ ᱢᱤᱫ ᱴᱟᱝ ᱱᱟᱹᱭ ᱛᱟᱞ ᱢᱟ ᱠᱟᱛᱮ ᱵᱮᱱᱟᱣ ᱠᱟᱱᱟ ᱢᱤᱫ ᱴᱟᱝ ᱱᱟᱜᱟᱨ ᱠᱚ᱾ ᱩᱱ ᱚᱠᱛᱚ ᱨᱮᱱᱟᱜ ᱟᱫᱚ ᱚᱱᱟ ᱠᱚ ᱫᱚ ᱦᱟᱸᱜ ᱧᱮᱞ ᱞᱮᱠᱷᱟᱱ ᱥᱟᱹᱨᱤ ᱜᱮ ᱵᱚᱱ ᱯᱟᱲ ᱦᱟᱣ ᱠᱟᱫᱟ, ᱚᱱᱟ ᱠᱚᱫᱚ- ᱧᱮᱞ ᱞᱮᱠᱷᱟᱱ ᱟᱨ ᱵᱷᱟᱜᱤ ᱵᱩᱡᱷᱟᱹᱜᱼᱟ ᱥᱟᱶᱛᱮ ᱢᱤᱥᱚᱨ ᱫᱤᱥᱚᱢ ᱠᱚ ᱯᱤᱨᱟ ᱢᱤᱴ ᱠᱚ ᱚᱠᱟ ᱚᱠᱟ ᱡᱟᱭᱜᱟ ᱠᱚᱨᱮ ᱪᱮᱫ ᱨᱟᱡᱟ ᱚᱠᱚᱭ ᱨᱟᱡᱟᱭ ᱛᱷᱟᱯᱚᱱ ᱞᱮᱫᱜᱟᱭ ᱪᱮᱫ ᱠᱚ ᱚᱱᱟ ᱠᱚᱫᱚ ᱵᱟᱰᱟᱭ ᱧᱟᱢ ᱫᱟᱲᱮ ᱟᱵᱚᱱ ᱟᱨᱠᱤ, ᱚᱱᱟᱛᱮ ᱯᱷᱤᱡᱤᱠᱮᱞᱤ ᱡᱟᱦᱟᱸ ᱫᱚ ᱟᱵᱚ ᱵᱚᱱ ᱧᱮᱞ ᱧᱟᱢ ᱫᱟᱲᱮᱭᱟᱜ ᱟᱨᱠᱤ ᱦᱟᱸᱜ ᱦᱩᱸ᱾
ᱟᱵᱚ ᱵᱚᱱ ᱧᱮᱞ ᱞᱮᱠᱟᱡ ᱫᱚ ᱜᱚᱝᱠᱮ ᱚᱱᱠᱟ ᱢᱮᱱ ᱞᱮᱠᱷᱟᱡ ᱫᱚ ᱦᱮᱸ ᱟᱵᱚᱣᱟᱜ ᱟᱹᱨᱤᱪᱟᱹᱞᱤ ᱠᱚᱵᱚᱱ ᱵᱩᱡᱽ ᱧᱟᱢᱟ ᱛᱚ, ᱟᱫᱚ ᱦᱟᱸᱜ ᱚᱝᱠᱟ ᱞᱮᱠᱟ ᱛᱮᱫᱚ ᱦᱟᱸᱜ ᱤᱭᱟᱹ ᱟᱹᱞᱤᱧ ᱥᱮᱫ ᱫᱚ ᱟᱹᱞᱤᱧ ᱫᱚᱞᱤᱧ ᱠᱷᱮᱞᱳᱰ ᱜᱮᱭᱟ ᱛᱚ ᱟᱫᱚ ᱦᱟᱸᱜ ᱠᱷᱮᱞᱳᱰ ᱠᱷᱟᱹᱛᱤᱨ ᱛᱮ ᱦᱟᱸᱜ ᱟᱹᱞᱤᱧ ᱫᱚ ᱚᱱᱠᱟ ᱵᱟ ᱵᱟᱭ ᱨᱮ ᱫᱤᱥᱚᱢ ᱠᱚ ᱫᱚ ᱦᱟᱸᱜ ᱫᱟᱬᱟᱱ ᱠᱚ ᱫᱚ ᱦᱟᱸᱜ ᱵᱟᱹᱞᱤᱧ ᱪᱟᱞᱟᱣ ᱵᱟᱲᱟᱜ ᱜᱮᱭᱟ᱾
ᱚᱸ ᱚᱸ᱾
ᱟᱫᱚ ᱦᱟᱸᱜ ᱜᱚᱝᱠᱮ ᱞᱟᱸᱜᱟ ᱠᱚ ᱦᱟᱨ ᱠᱮᱛ ᱠᱚ ᱛᱟᱦᱮᱸ ᱱᱟ ᱛᱚ᱾
ᱦᱩᱸ ᱦᱩᱸ᱾
ᱟᱫᱚ ᱦᱟᱸᱜ ᱚᱝᱠᱟ ᱞᱮᱠᱟ ᱛᱮ ᱫᱚ ᱦᱟᱸᱜ ᱠᱟᱹᱴᱤᱡ ᱯᱷᱤᱨᱤ ᱡᱩᱫᱤ ᱢᱚᱱᱮ ᱠᱚ ᱡᱩᱚᱫᱤ ᱯᱷᱤᱨᱤ ᱛᱟᱦᱮᱸᱱ ᱠᱷᱟᱡ ᱫᱚ ᱚᱱᱟ ᱫᱚ ᱠᱷᱮᱞᱳᱰ ᱛᱮ ᱜᱮ ᱞᱤᱧ ᱵᱩᱡᱷᱟᱹᱣ ᱧᱟᱢᱟ ᱠᱟᱹᱴᱤᱡ᱾
ᱟᱪᱪᱷᱟ ᱟᱪᱪᱷᱟ ᱦᱮᱸ ᱟᱫᱚ ᱚᱱᱟ ᱜᱮ ᱡᱷᱚᱛᱚ ᱢᱟᱱᱮ ᱠᱤᱪᱷᱩ ᱠᱤᱪᱷᱩ ᱡᱟᱦᱟᱸ ᱢᱟᱹᱱᱢᱤ ᱢᱚᱱᱮ ᱨᱮ ᱱᱚᱝ ᱠᱟ ᱛᱟᱦᱮᱸᱱᱟ ᱢᱟᱱᱮ ᱡᱟᱦᱟᱸ ᱨᱮ ᱯᱷᱤᱞᱰ ᱨᱮᱭ ᱛᱟᱦᱮᱸᱱ ᱠᱟᱱᱟ ᱟᱨ ᱠᱤ ᱚᱱᱟ ᱫᱟᱨᱟᱭ ᱛᱮᱜᱮ ᱟᱫᱚ ᱨᱟᱹᱥᱠᱟᱹ ᱫᱚ ᱦᱟᱜᱭ ᱢᱟᱱᱮ ᱟᱨᱠᱤ ᱢᱚᱱᱮ ᱨᱮ ᱨᱟᱹᱥᱠᱟᱹᱭ ᱟᱹᱜᱩᱭᱟ ᱟᱨ ᱠᱤ ᱦᱟᱸᱜ ᱡᱮᱢᱚᱱ ᱡᱟᱦᱟᱸᱭ ᱠᱷᱮᱞᱳᱰ ᱫᱚ ᱦᱟᱜ ᱠᱷᱮᱞᱳᱰ ᱛᱟᱞᱟ ᱛᱮᱜᱮ ᱟᱫᱚ ᱡᱟᱦᱟᱸᱭ ᱡᱩᱫᱤ ᱯᱷᱨᱤ ᱢᱟᱭᱤᱱ ᱦᱮᱱᱟᱭ ᱥᱮ ᱚᱞᱚᱜ ᱯᱟᱲᱟᱣ ᱫᱚ ᱚᱞᱚᱜ ᱯᱟᱲᱦᱟᱣ ᱛᱮᱜᱮ ᱟᱨ ᱠᱤ ᱦᱟᱸᱜ ᱱᱚᱝᱠᱟ ᱫᱚ ᱨᱟᱹᱥᱠᱟᱹ ᱫᱚᱭ ᱟᱹᱜᱩᱭ ᱜᱮᱭᱟ ᱚᱞᱚᱜ ᱯᱟᱲᱦᱟᱜ ᱥᱟᱶᱛᱮ ᱡᱟᱦᱟᱸ ᱫᱟᱬᱟᱱ ᱥᱟᱱᱟᱭᱟ ᱛᱚ ᱚᱱᱮ ᱚᱝᱠᱟ ᱠᱟᱛᱮᱜ ᱜᱮ ᱦᱟᱸᱜ ᱨᱟᱹᱥᱠᱟᱹ ᱫᱚ ᱡᱟᱦᱟᱸᱨᱮ ᱢᱟᱱᱮ ᱡᱩᱫᱤ ᱠᱚᱥᱴᱚ ᱧᱟᱢ ᱠᱟᱜ ᱨᱮ ᱦᱚᱸ ᱚᱱᱟ